ᱦᱮᱞᱳ
ᱥᱟᱹᱜᱩᱱ ᱥᱮᱛᱟᱜ ᱜᱚᱝᱠᱮ
ᱦᱮᱸ ᱜᱚᱝᱠᱮ ᱥᱟᱹᱜᱩᱱ ᱥᱮᱛᱟᱜ
ᱛᱟᱨ ᱯᱚᱨ ᱪᱮᱫ ᱞᱮᱠᱟ ᱢᱮᱱᱟᱜ ᱵᱤᱱᱟ?
ᱦᱳᱭ ᱵᱮᱥ ᱜᱮ
ᱵᱮᱥ ᱜᱮ
ᱦᱚ ᱵᱮᱥ ᱜᱮ ᱟᱵᱮᱱ ᱜᱮ
ᱦᱮᱸ ᱱᱟᱯᱟᱭ ᱵᱟᱲᱟ ᱜᱮ ᱢᱮᱱᱟᱜ ᱞᱤᱧᱟᱹ
ᱟᱪᱪᱷᱟ ᱪᱟ
ᱪᱮᱫ ᱠᱚᱵᱤᱱ ᱪᱤᱠᱟᱹᱭᱮᱜᱼᱟ?
ᱟᱨ ᱪᱮ ᱫᱟᱹᱛᱟᱹᱱᱤᱜ ᱯᱷᱟᱨᱪᱟ ᱦᱳᱭᱳᱜ ᱞᱟᱹᱜᱤᱫ
ᱟ ᱛᱟᱨ ᱯᱚᱨᱮ ᱞᱟᱹᱭ ᱵᱤᱱ ᱥᱮᱨᱢᱟ ᱫᱟᱜ ᱡᱟᱹᱲᱤ ᱠᱚ ᱦᱳᱭᱳᱜ ᱠᱟᱱᱟ ᱥᱮ ᱵᱟᱝ ᱟᱯᱮ ᱥᱮᱫ
ᱮᱠᱷᱚᱱ ᱫᱚ ᱟᱹᱣᱨᱤ ᱦᱩᱭᱩᱜᱼᱟ ᱛᱚ ᱥᱮᱨᱢᱟ ᱫᱟᱜ ᱡᱟᱹᱲᱤ ᱮᱠᱷᱚᱱᱼᱼ ᱯᱮ ᱯᱩᱱ ᱜᱮᱥ ᱜᱚᱨᱚᱢ ᱠᱟᱱᱟ
ᱚ ᱦᱩᱸ ᱟᱪᱪᱷᱟ ᱜᱚᱝᱠᱮ ᱟᱵᱚᱣᱟᱜ ᱢᱟᱹᱱᱢᱤ ᱡᱤᱭᱚᱱ ᱨᱮ ᱮᱸᱻ ᱦᱮᱸ ᱥᱮᱨᱢᱟ ᱫᱟᱜ ᱡᱟᱹᱲᱤ ᱫᱚ ᱛᱤᱱᱟᱹᱜ ᱴᱟᱜ ᱤᱼᱼ
ᱥᱮᱨᱢᱟ ᱫᱟᱜ ᱡᱟᱹᱲᱤ ᱫᱚ ᱟᱵᱚ ᱢᱟᱹᱱᱢᱤ ᱡᱤᱭᱚᱱ ᱨᱮᱫᱚ ᱤᱱᱯᱚᱴᱮᱱ ᱫᱚ ᱟᱹᱰᱤ ᱩᱛᱟᱹᱨ ᱜᱮ ᱪᱮᱫᱟᱜ ᱥᱮ
ᱟ ᱻ ᱫᱟᱜ ᱡᱟᱹᱲᱤ ᱵᱟᱝ ᱠᱷᱟᱱ ᱫᱚ ᱡᱮᱠᱳᱱᱳ ᱪᱟᱥ ᱟᱵᱟᱫᱽ ᱜᱮ ᱥᱩᱫᱩᱼᱼ ᱦᱳᱲᱳ ᱢᱮᱱ ᱞᱮᱠᱷᱟᱱ ᱫᱚ ᱵᱟᱝᱟ ᱥᱟᱱᱟᱢᱟᱜ ᱪᱟᱥ ᱨᱮᱜᱮ ᱫᱟᱜ ᱡᱟᱹᱲᱤ ᱫᱚ ᱢᱮᱫᱴᱮᱱ ᱞᱟᱹᱠᱛᱤ ᱜᱮ
ᱟᱨ ᱥᱮᱨᱢᱟ ᱫᱟᱜ ᱧᱟᱢ ᱞᱮᱱ ᱠᱷᱟᱱ ᱥᱚᱢᱚᱭ ᱥᱚᱢᱚᱭ ᱥᱮ ᱚᱠᱛᱚ ᱨᱮ ᱧᱟᱢ ᱞᱮᱱ ᱠᱷᱟᱱ ᱪᱟᱥ ᱨᱮᱱᱟᱜ ᱡᱟᱦᱟᱸ ᱫᱟᱜ ᱞᱟᱹᱠᱛᱤᱭᱟ ᱚᱱᱟ ᱜᱷᱟᱴᱛᱤ ᱠᱚ ᱢᱮᱴᱟᱜᱼᱟ ᱟᱨ ᱢᱮᱱ ᱠᱷᱟᱱ ᱡᱩᱫᱤ ᱵᱟᱭ ᱫᱟᱜ ᱡᱟᱹᱲᱤ ᱵᱟᱝ ᱦᱩᱭᱩᱜᱼᱟ ᱛᱟᱦᱚᱞᱮ ᱠᱷᱟᱱ ᱫᱚ ᱚᱱᱟ ᱨᱮᱱᱟᱜ ᱡᱟᱦᱟᱸ ᱜᱷᱟᱴᱛᱤ ᱚᱱᱟ ᱨᱮᱭᱟᱜ ᱫᱚ ᱚᱱᱟ ᱫᱚ ᱵᱟᱝ ᱢᱮᱴᱟᱜᱼᱟ ᱪᱮᱫᱟᱜ ᱥᱮ ᱥᱟᱱᱟᱢ ᱴᱚ